ᱦᱮᱞᱳ᱾
ᱦᱮᱸ ᱟᱸᱡᱚᱢᱮᱜ ᱟᱢ? ᱡᱚᱦᱟᱨ ᱜᱮ᱾ ᱦᱮᱸ ᱟᱸᱡᱚᱢ ᱧᱟᱢ ᱤᱧ
ᱚ ᱟᱪᱷᱟ ᱚ ᱫᱤᱭᱮ ᱚᱲᱟᱜ ᱠᱚᱨᱮ ᱯᱮ ᱵᱮᱥ ᱵᱟᱲᱟ ᱜᱮᱭᱟ
ᱦᱚᱸ ᱵᱮᱥ ᱵᱟᱲᱟ ᱜᱮᱭᱟᱞᱮ ᱱᱤᱭᱟᱹ ᱜᱷᱚᱲᱤᱡ ᱫᱚ
ᱚ ᱟᱪᱷᱟ
ᱦᱳᱭ
ᱫᱤᱭᱮ ᱫᱟᱜ ᱡᱟᱹᱲᱤ ᱼᱼ ᱟᱞᱮ ᱦᱚᱸ ᱱᱤᱭᱟᱹ ᱜᱷᱟᱹᱲᱤᱡ ᱫᱚ ᱵᱮᱥ ᱵᱟᱲᱟ ᱜᱮᱭᱟᱞᱮ ᱥᱟᱱᱟᱢ ᱠᱚᱜᱮ
ᱚ ᱟᱪᱷᱟ ᱟᱪᱷᱟ
ᱟᱨ ᱫᱟᱜ ᱡᱟᱹᱲᱤᱭ ᱫᱟᱭ ᱥᱮ ᱵᱟᱝ ᱛᱟᱦᱞᱮ ᱫᱟᱹᱭ ᱟᱯᱮ ᱚᱱᱛᱮ ᱫᱚ
ᱦᱮᱸ ᱟᱨᱞᱮ ᱱᱚᱱᱛᱮ ᱦᱚᱸ ᱦᱚᱞᱟ ᱠᱷᱚᱱ ᱢᱟ ᱥᱟᱨᱟ ᱜᱷᱟᱲᱤᱜ ᱜᱮ ᱫᱟᱜᱼᱮ ᱡᱟᱹᱲᱤᱭᱮᱜᱼᱟ ᱛᱮᱦᱮᱝ ᱦᱚᱸ ᱥᱟᱨᱟ ᱜᱷᱟᱲᱤᱜ ᱜᱤ ᱦᱚ ᱱᱤᱛᱚᱜ ᱠᱟᱹᱴᱤᱜ ᱯᱷᱟᱸᱠᱟ ᱠᱟᱜᱼᱟᱭ
ᱟᱪᱷᱟ ᱚᱝᱠᱟ ᱞᱮᱠᱟ ᱜᱮ ᱫᱟᱹᱭ ᱚ ᱦᱚᱞᱟ ᱠᱷᱚᱱᱟᱜ ᱛᱮᱦᱮᱧ ᱦᱚᱸ ᱱᱚᱛᱮ ᱥᱮᱛᱟᱜ ᱠᱷᱚᱱᱟᱜ ᱫᱟᱜ ᱡᱟᱹᱲᱤᱭᱮᱜ ᱜᱮᱭᱟ ᱢᱟᱱᱮ ᱱᱟᱥᱮ ᱱᱟᱥᱮ ᱡᱟᱹᱲᱤᱭ ᱫᱟᱭ ᱱᱚᱝᱠᱟ ᱡᱟᱹᱲᱤ ᱠᱟᱛᱮ ᱥᱮ ᱢᱟ ᱠᱳᱱᱳ ᱠᱟᱹᱢᱤ ᱨᱮᱢᱟ ᱵᱟᱝ ᱞᱟᱜᱟᱜ ᱠᱟᱱ ᱜᱮᱭᱟ ᱟᱨ ᱠᱟᱹᱢᱤ ᱦᱚᱸ ᱵᱟᱝ ᱦᱩᱭᱩᱜ ᱠᱟᱱᱟ ᱪᱮᱫ ᱜᱮ
ᱵᱟᱝ ᱮ ᱛᱩᱫ ᱨᱚᱦᱚᱭ ᱠᱚᱫᱚ ᱛᱟᱦᱞᱮ ᱟᱯᱮᱥᱮᱱ ᱫᱚ ᱦᱩᱭᱩᱜ ᱠᱟᱱᱟ ᱥᱮ ᱵᱟᱝ
ᱵᱟᱝ ᱫᱮ ᱵᱟᱞᱮ ᱮᱛᱚᱦᱚᱵ ᱠᱟᱫᱟ ᱚᱝᱠᱟ ᱞᱮᱠᱟ ᱢᱟ ᱫᱟᱜ ᱵᱟᱭ ᱡᱟᱹᱲᱤᱣ ᱠᱟᱜ ᱜᱮᱭᱟ ᱥᱩᱫᱷᱩ ᱦᱟᱱᱮ ᱛᱚᱞᱟ ᱠᱚᱜᱮᱞᱮ ᱜᱤᱲᱟ ᱢᱤᱫ ᱪᱟᱸᱫᱳ ᱜᱟᱱ ᱞᱟᱦᱟᱨᱮ ᱢᱤᱫ ᱪᱟᱸᱫᱳ ᱠᱷᱚᱱᱚ ᱵᱚᱨᱪᱚᱱ ᱞᱟᱦᱟ ᱧᱚᱜ ᱨᱮᱜᱮ ᱟᱫᱚ ᱚᱝᱠᱟ ᱞᱮᱠᱟ ᱚᱝᱠᱟ ᱢᱟ ᱫᱟᱜ ᱵᱟᱝ ᱡᱟᱹᱲᱤ ᱠᱷᱟᱛᱤᱨᱟᱜᱛᱮ ᱩᱭ ᱥᱤᱛᱩᱝ ᱡᱟᱞᱟᱨᱮ ᱚᱫᱷᱮᱠ ᱢᱟᱱᱮ ᱨᱚᱸᱜᱚ ᱠᱟᱫ ᱜᱚᱡ ᱮᱱᱟ ᱛᱚᱞᱟ ᱠᱚ ᱟᱫᱚ ᱱᱟᱥᱮ ᱱᱟᱥᱮ ᱦᱟᱸᱰᱮ ᱱᱟᱰᱮ ᱦᱩᱭᱩᱜ ᱦᱩᱭ ᱟᱠᱟᱱ ᱨᱮᱦᱚᱸ ᱟᱨ ᱫᱟᱜ ᱡᱟᱲᱤ ᱦᱚᱸ ᱱᱟᱥᱮ ᱱᱟᱥᱮ ᱡᱟᱹᱲᱤᱭ ᱫᱟᱭ ᱱᱚᱝᱠᱟ ᱫᱟᱜ ᱨᱮᱢᱟ ᱵᱟᱝ ᱜᱟᱱᱚᱜ ᱟᱥᱮ ᱨᱚᱦᱚᱭ
ᱵᱟᱝ ᱵᱟᱝ ᱦᱳᱭ ᱚ
ᱛᱤ ᱫᱷᱟᱨᱟ ᱫᱟᱜ ᱢᱟ ᱞᱟᱜᱟᱜ ᱜᱮᱭᱟ ᱥᱮ
ᱦᱚᱸ ᱡᱟᱹᱥᱛᱤ ᱫᱷᱟᱨᱟ ᱜᱮ ᱫᱟᱜ ᱫᱚ ᱞᱟᱜᱟᱜᱼᱟ
ᱦᱮᱸ ᱟᱯᱮ ᱫᱚ ᱫᱟᱹᱭ ᱛᱟᱦᱚᱞᱮ ᱯᱮ ᱮᱛᱚᱦᱚᱵ ᱠᱮᱫᱟ ᱠᱟᱹᱢᱤ ᱟᱨ ᱦᱩᱲᱩ ᱨᱚᱦᱚᱭ
ᱵᱟᱝ ᱟᱞ ᱱᱚᱱᱛᱮ ᱦᱚᱸ ᱵᱟᱝ ᱟ ᱫᱟᱜ ᱢᱟᱭ ᱫᱟᱜ ᱮᱫ ᱜᱮᱭᱟ ᱵᱟᱝᱠᱷᱟᱱ ᱠᱷᱮᱛ ᱠᱚᱫᱚ ᱠᱷᱮᱛ ᱵᱟᱹᱫᱽ ᱠᱚᱫᱚ ᱵᱟᱝ ᱯᱮᱨᱮᱡ ᱟᱠᱟᱱᱟ ᱛᱚᱞᱟ ᱦᱚᱸ ᱦᱟᱨᱟ ᱠᱟᱱᱟ ᱟᱫᱚ ᱚᱝᱠᱟ ᱢᱚᱛᱚ ᱫᱟᱜ ᱵᱟᱹᱱᱩᱜ ᱛᱮ ᱨᱚᱦᱚᱭ ᱠᱚᱫᱚ ᱟᱹᱨᱤᱭ ᱮᱛᱚᱦᱚᱵ ᱦᱩᱭᱩᱜᱼᱟ ᱢᱟᱱᱮ ᱠᱷᱮᱛ ᱠᱚ ᱥᱟᱯᱷᱟ ᱥᱟᱹᱯᱷᱤ ᱪᱟᱞᱟᱜ ᱠᱟᱱᱟ ᱟᱲᱮ ᱠᱚ ᱵᱷᱤᱛᱤ ᱠᱚ ᱢᱟᱜ ᱪᱟᱞᱟᱜ ᱠᱟᱱᱟ
ᱦᱮᱸ ᱦᱮᱸ ᱟᱨ ᱨᱚᱦᱚᱭ ᱢᱟ ᱠᱟᱹᱴᱤᱡ ᱡᱟᱹᱥᱛᱤ ᱫᱟᱜ ᱢᱟ ᱞᱟᱜᱟᱣ ᱟᱵᱚᱱ ᱜᱮᱭᱟ ᱥᱮ ᱱᱟᱥᱮ ᱫᱟᱜ ᱛᱮᱢᱟ ᱵᱟᱝ ᱦᱩᱭᱩᱜ ᱜᱮᱭᱟ
ᱵᱟᱝ ᱵᱟᱝ ᱦᱳᱭ
ᱟᱫᱚ ᱥᱮᱨᱢᱟ ᱡᱟᱹᱲᱤ ᱤᱭᱟᱹ ᱟᱥᱛᱮᱜᱮᱯᱮ ᱪᱟᱥ ᱜᱮᱭᱟ ᱥᱮ ᱪᱮᱫ ᱫᱟᱹᱭ ᱥᱮ ᱱᱚᱝᱠᱟ ᱥᱟᱵᱢᱟᱨᱥᱟᱞ ᱠᱚ ᱢᱤᱱᱤ ᱠᱚ ᱢᱮᱱᱟᱜ-ᱟ ᱯᱟᱞᱮ
ᱚᱻ ᱥᱮᱨᱢᱟ ᱡᱟᱹᱲᱤ ᱵᱚᱨᱥᱟ ᱵᱟᱝ ᱢᱚᱴᱚᱨ ᱢᱮᱱᱟᱜ ᱟᱠᱟᱫᱟ ᱟᱫᱚ ᱢᱚᱴᱚᱨ ᱫᱚ ᱱᱤᱛᱚᱜ ᱫᱚ ᱵᱟᱝᱠᱚ ᱪᱟᱞᱩᱭᱟ ᱦᱚᱭᱛᱚ ᱡᱩᱫᱤ ᱥᱮᱨᱢᱟ ᱡᱟᱹᱲᱤ ᱵᱟᱝᱜᱮ ᱦᱩᱭᱩᱜ-ᱟ ᱛᱚᱠᱷᱚᱱ ᱢᱚᱴᱚᱨ ᱫᱚ ᱪᱟᱹᱞᱩᱭᱟᱠᱚ
ᱦᱳᱭ ᱚᱱᱟ ᱦᱚᱸ ᱢᱟ ᱵᱮᱥ ᱜᱮ ᱡᱩᱫᱤ ᱥᱮᱨᱢᱟ ᱡᱟᱹᱲᱤ ᱫᱟᱜ ᱵᱟᱝ ᱦᱩᱭᱩᱜ-ᱟ ᱛᱟᱦᱚᱞᱮ ᱛᱚᱠᱷᱚᱱ ᱪᱟᱹᱞᱩ ᱞᱮᱠᱷᱟᱱ ᱜᱮ ᱵᱟᱝ
ᱦᱳᱭ ᱦᱳᱭ ᱦᱳᱭ ᱫᱟᱜ ᱨᱮᱱᱟᱜ ᱫᱚ ᱚᱱᱠᱟ ᱚᱥᱩᱵᱤᱫᱟ ᱫᱚ ᱵᱟᱝ ᱦᱩᱭᱩᱜ-ᱟ᱾
ᱫᱷᱚᱨᱚᱱ ᱦᱩᱲᱩ ᱫᱚ ᱪᱟᱥ ᱜᱮᱭᱟ ᱥᱮ ᱵᱟᱝ
ᱦᱚᱸ ᱪᱟᱥ ᱜᱮᱭᱟᱞᱮ ᱟᱞᱮ ᱫᱚ ᱦᱩᱲᱩ ᱫᱚ ᱵᱟᱨ ᱫᱷᱟᱣ ᱞᱮ ᱪᱟᱥᱟ
ᱵᱟᱝ ᱦᱩᱭᱩᱜ ᱜᱮᱭᱟ ᱢᱟᱱᱮ ᱢᱤᱱᱤ ᱠᱚᱨᱮᱱᱟᱜ ᱚᱱᱠᱟ ᱵᱮᱵᱚᱥᱛᱟ ᱵᱟᱝ ᱦᱩᱭᱩᱜ ᱜᱮᱭᱟ ᱫᱟᱜ ᱠᱚᱨᱮᱱᱟᱜ
ᱦᱳᱭ ᱦᱳᱭ ᱚ ᱛᱟᱦᱚᱞᱮ ᱪᱮᱫ ᱠᱚᱯᱮ ᱪᱟᱥ ᱠᱮᱭᱟ ᱟᱯᱮ ᱫᱚ
ᱟᱞᱮ ᱱᱚᱛᱮ ᱢᱟ ᱦᱩᱲᱩ ᱫᱚ ᱢᱤᱫ ᱫᱷᱟᱣ ᱜᱮᱞᱮ ᱪᱟᱥ ᱜᱮ ᱛᱟᱦᱮᱱᱟ ᱟᱫᱚ ᱥᱚᱵᱽᱡᱤ ᱠᱚᱞᱮ ᱪᱟᱥ ᱵᱟᱲᱟᱭ ᱛᱟᱦᱮᱱ ᱜᱮ
ᱚ ᱥᱚᱵᱽᱡᱤ ᱠᱚ
ᱥᱚᱵᱽᱡᱤ ᱠᱚ ᱫᱚ ᱵᱟᱝᱠᱚ ᱪᱟᱥ ᱜᱮᱭᱟ ᱥᱮ
ᱦᱮᱸ ᱪᱟᱥ ᱜᱮᱭᱟᱞᱮ ᱟᱞᱮ ᱥᱮᱱ ᱢᱟ ᱵᱟᱨᱚ ᱢᱟᱥ ᱜᱮ ᱠᱟᱹᱢᱤ ᱦᱩᱲᱩᱢᱟ ᱵᱟᱨ ᱫᱷᱟᱣ ᱞᱮ ᱪᱟᱥᱟ ᱟᱨ ᱚᱱᱟ ᱥᱟᱶ ᱛᱮ ᱛᱩᱲᱤ ᱠᱷᱚᱥᱞᱟ ᱛᱟᱯᱚᱨᱮ ᱥᱚᱵᱽᱡᱤ ᱠᱚ ᱟᱨᱦᱚᱸ ᱟᱭᱢᱟ ᱞᱮᱠᱟᱱ ᱥᱚᱵᱽᱡᱤ ᱟᱞᱩ ᱛᱚᱨᱢᱩᱡᱽ ᱛᱟᱯᱚᱨᱮ ᱵᱮᱸᱜᱟᱲ ᱟᱨᱦᱚᱸ ᱟᱹᱰᱤ ᱜᱟᱱ ᱥᱚᱵᱽᱡᱤ
ᱦᱩᱸ ᱦᱩᱸᱸ ᱟᱨ ᱱᱤᱭᱟᱹ ᱵᱟᱨ ᱫᱚ ᱫᱟᱹᱭ ᱛᱟᱦᱚᱞᱮ ᱟᱞᱩ ᱯᱮ ᱪᱟᱥ ᱞᱮᱫ ᱜᱮᱭᱟ ᱢᱟᱱᱮ ᱫᱤᱱ ᱠᱟᱞ ᱠᱚ ᱯᱟᱨᱚᱢ ᱮᱱᱟ
ᱦᱮᱸ ᱟᱞᱩ ᱢᱟᱞᱮ ᱪᱟᱥ ᱞᱮᱫ ᱜᱮᱭᱟ ᱢᱮᱱᱠᱷᱟᱱ ᱱᱤᱭᱟᱹ ᱵᱟᱨ ᱫᱚ ᱠᱳᱱᱳ ᱫᱟᱢ ᱦᱚᱸ ᱵᱟᱝᱞᱮ ᱧᱟᱢ ᱮᱫᱟ ᱟᱠᱷᱨᱤᱧ ᱜᱮ ᱵᱟᱞᱮ ᱟᱹᱠᱷᱨᱤᱧ ᱫᱟᱲᱮᱭᱟᱫᱟ ᱟᱫᱚ ᱵᱟᱹᱫᱽ ᱨᱮᱜᱮ ᱡᱚᱛᱚ ᱥᱮᱭᱟ ᱪᱟᱵᱟᱭᱮᱱᱟ᱾
ᱦᱳᱭ ᱦᱳᱭ ᱚᱱᱠᱟ ᱜᱮ ᱫᱟᱹᱭ ᱧᱮᱞ ᱦᱩᱭᱩᱜ ᱠᱟᱱᱟ ᱟᱨ ᱥᱴᱳᱨ ᱠᱚᱨᱮ ᱦᱚᱸᱠᱚ ᱤᱫᱤᱭᱮᱫ ᱛᱟᱦᱮᱱ ᱜᱮ ᱡᱟᱦᱟᱸᱭ ᱢᱮᱱᱫᱟᱠᱚ ᱞᱟᱭᱤᱱ ᱠᱚ ᱚᱱᱠᱟ ᱵᱟᱝ ᱧᱟᱢᱚᱜ ᱠᱟᱱᱟ ᱜᱟᱹᱰᱤ ᱠᱚ ᱵᱟᱦᱮᱨ ᱠᱚᱨᱮ ᱜᱮ ᱢᱟᱱᱮ ᱠᱚ ᱛᱟᱦᱮᱱ ᱠᱟᱱ ᱜᱮᱭᱟ ᱢᱤᱫ ᱧᱤᱫᱟᱹ ᱠᱟᱛᱮᱫ ᱵᱟᱨ ᱧᱤᱫᱟᱹ ᱠᱟᱛᱮᱫ ᱠᱚ ᱞᱟᱭᱤᱱᱮᱜ ᱜᱮᱭᱟ
ᱟᱞᱩ ᱨᱮᱱᱟᱜ ᱫᱟᱢ ᱜᱮ ᱵᱟᱹᱱᱩᱜ ᱟᱥᱮ ᱱᱤᱭᱟᱹ ᱵᱟᱨ
ᱫᱟᱢ ᱢᱟ ᱵᱟᱹᱱᱩᱜ ᱜᱮᱭᱟ ᱚᱱᱠᱟ ᱞᱮᱠᱟ ᱡᱟᱦᱟᱸᱭ ᱠᱚᱠᱚ ᱪᱟᱥ ᱞᱮᱜ ᱜᱮᱭᱟ ᱢᱮᱱᱫᱟᱠᱚ ᱯᱩᱨᱟᱹ ᱜᱮᱞᱮ ᱴᱷᱚᱠᱟᱣᱮᱱ ᱜᱮᱭᱟ ᱩᱱᱟᱹᱜ ᱫᱷᱟᱨ ᱫᱮᱱᱟ ᱠᱟᱛᱮᱫ ᱞᱮ ᱪᱟᱥ ᱟᱨ ᱫᱟᱢ ᱠᱚ ᱚᱱᱠᱟ ᱵᱟᱝᱞᱮ ᱧᱟᱢ ᱞᱮᱫ᱾
ᱢᱟᱱᱮ ᱡᱟᱦᱟᱸ ᱴᱟᱠᱟ ᱠᱷᱚᱨᱪᱟ ᱟᱥᱟ ᱦᱩᱭ ᱞᱮᱱᱟ ᱚᱱᱟ ᱴᱟᱠᱟ ᱢᱟᱛᱚ ᱨᱩᱣᱟᱹᱲ ᱜᱮ ᱵᱟᱝ ᱨᱩᱣᱟᱹᱲ ᱞᱮᱱᱟ
ᱦᱮᱸ ᱦᱮᱸ ᱦᱮᱸ ᱟᱫᱚ ᱟᱞᱮ ᱱᱚᱛᱮᱱ ᱠᱚ ᱚᱱᱠᱟ ᱟᱞᱩ ᱦᱟᱞᱟᱝ ᱠᱚ ᱠᱚ ᱪᱟᱞᱟᱜ ᱜᱮᱭᱟ ᱥᱮ ᱩᱱᱠᱩ ᱦᱚᱸ ᱫᱚᱢᱮ ᱠᱚ ᱟᱹᱜᱩ ᱠᱮᱫ ᱜᱮ ᱩᱱᱠᱩ ᱢᱮᱱ ᱫᱟᱠᱚ ᱟᱞᱩ ᱠᱚ ᱵᱟ ᱤᱭᱟᱹ ᱠᱚᱨᱮ ᱜᱮ ᱠᱷᱮᱛ ᱠᱚᱨᱮᱜᱮ ᱢᱮᱱᱟᱜ ᱛᱟᱠᱚ ᱚᱠᱚᱭ ᱦᱚᱸ ᱵᱟᱝᱠᱚ ᱤᱫᱤ ᱢᱟᱱᱮ ᱵᱟᱠᱚ ᱟᱠᱷᱨᱤᱧ ᱫᱟᱲᱮ ᱠᱟᱣᱫᱟ ᱫᱟᱭᱟ ᱜᱮ᱾
ᱦᱳᱭ ᱦᱳᱭ ᱟᱞᱮ ᱦᱚᱸ ᱟᱞᱮ ᱦᱚᱸ ᱯᱮᱲᱟ ᱠᱚᱞᱮ ᱢᱮᱛᱟᱣ ᱠᱟᱱᱟ ᱟᱞᱩ ᱛᱟ ᱠᱷᱟᱱ ᱦᱳᱭ ᱦᱤᱡᱩᱜ ᱛᱮ ᱤᱫᱤ ᱡᱚᱱᱚᱜ ᱯᱮ ᱯᱚᱭᱥᱟ ᱢᱚᱭᱥᱟ ᱵᱟᱝ ᱞᱟᱜᱟᱜ-ᱟ ᱟᱞᱮ ᱯᱮᱲᱟ ᱯᱟᱹᱲᱦᱟᱹ ᱫᱚᱢᱮ ᱞᱮ ᱢᱮᱱ ᱵᱟᱲᱟᱜ ᱠᱚᱣᱟ ᱤᱫᱤᱭᱟᱱᱤᱡ ᱠᱚ ᱦᱮᱡ ᱠᱟᱛᱮ
ᱦᱳᱭ ᱦᱳᱭ ᱦᱳᱭ ᱫᱟᱢ ᱜᱮ ᱱᱟᱥᱮ ᱦᱚᱸ ᱱᱤᱭᱟᱹ ᱵᱟᱨ ᱫᱚ ᱵᱟᱹᱱᱩᱜ-ᱟ᱾ ᱵᱚᱲᱚ ᱵᱚᱲᱚ ᱪᱟᱥᱤ ᱫᱚ ᱯᱩᱨᱟᱹ ᱢᱚᱱᱮ ᱠᱚ ᱨᱟᱹᱯᱩᱫ ᱪᱟᱵᱟᱭᱮᱱ ᱛᱟᱠᱚᱣᱟ
ᱮᱠᱫᱚᱢ ᱦᱮᱸ ᱫᱟᱢ ᱜᱮ ᱵᱟᱹᱱᱩᱜ-ᱟ ᱦᱳᱭ᱾
ᱟᱫᱚ ᱱᱚᱣᱟ ᱠᱚ ᱥᱚᱵᱽᱡᱤ ᱨᱮ ᱫᱚ ᱪᱤᱠᱟ ᱵᱚᱱ ᱵᱩᱡ ᱠᱟᱜ-ᱟ ᱚᱠᱟ ᱥᱚᱢᱚᱭ ᱫᱟᱢ ᱨᱟᱠᱟᱵ ᱚᱠᱟ ᱥᱚᱢᱚᱭ ᱵᱟᱝ ᱨᱟᱠᱟᱵ ᱟᱜ ᱟᱨ ᱧᱮᱞ ᱢᱮ ᱱᱟᱦᱟᱜ ᱫᱮ ᱢᱤᱫᱴᱮᱱ ᱞᱚᱠᱠᱷᱩ ᱠᱟ ᱠᱟᱛᱮ ᱧᱮᱞ ᱢᱮ ᱡᱟᱦᱟᱸ ᱥᱚᱢᱤᱭᱟᱹ ᱨᱮ ᱵᱟᱵᱚᱱ ᱪᱟᱥᱟ ᱫᱟᱢ ᱨᱟᱠᱟᱵ-ᱟ ᱟᱨ ᱡᱚᱠᱷᱚᱱ ᱪᱟᱥ ᱦᱩᱭᱩᱜ-ᱟ ᱛᱚᱠᱷᱚᱱ ᱫᱟᱢ ᱜᱮ ᱵᱟᱵᱚᱱ ᱧᱟᱢᱟ ᱚᱱᱠᱟ ᱞᱮᱠᱟ
ᱦᱮᱸ ᱟᱵᱚ ᱢᱟ ᱵᱟᱝᱵᱚᱱ ᱵᱟᱲᱟᱭᱟ ᱥᱮ ᱚᱠᱟ ᱥᱮᱨᱢᱟ ᱫᱟᱢ ᱛᱟᱦᱮᱱᱟ ᱥᱮ ᱵᱟᱝ ᱛᱟᱦᱮᱱᱟ ᱚᱱᱟ ᱢᱟᱛᱮ ᱵᱟᱝᱵᱚᱱ ᱵᱟᱲᱟᱭᱟ ᱡᱚᱛᱚᱜ ᱜᱮ ᱟᱥᱟ ᱵᱷᱚᱨᱥᱟ ᱠᱟᱛᱮᱫ ᱛᱚ ᱥᱚᱵᱽᱡᱤ ᱠᱚ ᱥᱮ ᱟᱨᱦᱚᱸ ᱟᱭᱢᱟ ᱞᱮᱠᱟᱱᱟᱜ ᱵᱚᱱ ᱪᱟᱥᱟ᱾ ᱵᱟᱨ ᱯᱚᱭᱥᱟ ᱦᱩᱭᱩᱜ ᱞᱟᱹᱜᱤᱫ ᱜᱮ
ᱦᱳᱭ ᱚᱱᱟ ᱟᱥᱟ ᱠᱟᱛᱮᱫ ᱜᱮ ᱵᱚᱱ ᱪᱟᱥ ᱜᱮ ᱟᱫᱚ ᱚᱝᱠᱟ ᱫᱟᱢ ᱠᱚᱵᱚᱱ ᱧᱟᱢ ᱞᱮᱠᱷᱟᱱ ᱢᱚᱱᱮ ᱠᱚᱦᱚ ᱨᱟᱹᱯᱩᱫᱚᱜᱼᱟ ᱟᱨ ᱚᱱᱮ ᱢᱚᱦᱟᱡᱚᱱ ᱠᱚᱴᱷᱮᱱ ᱫ ᱦᱟᱛᱟᱣ ᱠᱟᱛᱮ ᱠᱚ ᱪᱟᱥ ᱵᱟᱲᱟᱭ ᱜᱮᱭᱟ ᱥᱮ ᱠᱤᱪᱷᱩ ᱦᱚᱲ ᱢᱟ ᱥᱟᱱᱟᱢ ᱦᱚᱲ ᱢᱟ ᱵᱟᱵᱚᱱ ᱫᱟᱲᱮᱭᱟᱜ ᱜᱮᱭᱟ ᱥᱮ ᱚᱲᱟᱜ ᱨᱮᱱᱟᱜ ᱠᱟᱹᱣᱰᱤ ᱛᱮ ᱪᱟᱥ ᱫᱚ ᱵᱟᱵᱚᱱ ᱫᱟᱲᱮᱭᱟᱜ ᱜᱮᱭᱟ ᱥᱮ
ᱵᱟᱝ ᱩᱦᱩ ᱩᱦᱩ ᱵᱟᱝ ᱜᱮ ᱟᱨ ᱟᱵᱚ ᱢᱟ ᱟᱹᱛᱩ ᱫᱤᱥᱚᱢ ᱨᱮ ᱵᱟᱹᱲᱛᱤ ᱠᱟᱭᱛᱮ ᱢᱟᱱᱮ ᱟᱹᱰᱤ ᱴᱟᱠᱟ ᱯᱩᱭᱥᱟᱹ ᱨᱮᱱᱟᱜ ᱦᱚᱸ ᱚᱱᱠᱟ ᱚᱵᱷᱟᱵ ᱛᱟᱦᱮᱱ ᱜᱮᱭᱟ ᱟᱱᱟᱴ ᱛᱟᱦᱮᱱ ᱜᱮᱭᱟ ᱥᱮ
ᱦᱳᱭ ᱦᱳᱭ ᱟᱵᱚᱣᱟᱜ ᱢᱟ ᱚᱱᱟᱜᱮ ᱢᱟᱨᱟᱝ ᱚᱵᱷᱟᱵ ᱛᱟᱦᱮᱱ ᱛᱟᱵᱚᱱᱟ ᱥᱮ ᱠᱟᱹᱣᱰᱤ ᱠᱷᱟᱹᱛᱤᱨᱟᱜ ᱛᱮ ᱡᱟᱦᱟᱸ ᱡᱤᱱᱤᱥ ᱠᱚ ᱪᱟᱞᱟᱜ ᱢᱟᱱᱮ ᱡᱚᱛᱚ ᱠᱷᱚᱱᱟᱜ ᱵᱟᱝᱵᱚᱱ ᱫᱟᱲᱮᱭᱟᱜ-ᱟ ᱥᱮ ᱞᱟᱦᱟ ᱥᱮᱫ ᱦᱚᱸ ᱵᱟᱵᱚᱱ ᱪᱟᱞᱟᱣ ᱫᱟᱲᱮᱭᱟᱜ-ᱟ ᱡᱟᱛᱮ ᱚᱞᱚᱜ ᱯᱟᱲᱦᱟᱣ ᱥᱮᱫ ᱦᱚᱸ ᱧᱮᱞ ᱟᱠᱟᱱᱟ ᱨᱩᱣᱟᱹ ᱦᱟᱹᱥᱩ ᱦᱚᱸ ᱧᱮᱞ ᱠᱟᱱᱟ ᱥᱮ ᱱᱟᱥᱮ ᱯᱮᱲᱟ ᱦᱤᱨᱤ ᱡᱟᱦᱟᱱᱟᱜ ᱦᱚᱨᱚᱜ ᱵᱟᱸᱫᱮ ᱡᱷᱚᱛᱚ ᱛᱮᱜᱮ ᱵᱚᱱ ᱢᱟᱱᱮ
ᱡᱷᱚᱛᱚ ᱛᱮᱜᱮ ᱟᱵᱚ ᱥᱟᱱ ᱥᱟᱱᱛᱟᱨ ᱫᱚ ᱥᱟᱹᱨᱤᱜᱮ ᱡᱷᱚᱛᱚ ᱛᱮᱜᱮ ᱟᱨ ᱮᱴᱟᱜ ᱡᱟᱹᱛᱤ ᱠᱚ ᱮᱱᱛᱮ ᱧᱮᱞ ᱠᱚᱢ ᱪᱮ ᱢᱟᱱᱮ ᱟᱵᱚ ᱠᱷᱚᱱ ᱫᱚ ᱛᱤᱱᱟᱹᱜ ᱩᱱᱠᱩ ᱪᱮᱛᱟᱱ ᱪᱮᱛᱟᱱ ᱨᱮ ᱢᱮᱱᱟᱜ ᱟᱠᱟᱫ ᱡᱷᱚᱛᱚ ᱡᱤᱱᱤᱥ ᱚᱞ ᱯᱟᱲᱦᱟᱣ ᱛᱮᱦᱚᱸ ᱛᱟᱨᱯᱚᱨᱮ ᱚᱞ ᱯᱟᱲᱦᱟᱣ ᱠᱟᱛᱮ ᱪᱟᱠ ᱪᱟᱹᱠᱨᱤ ᱵᱟᱹᱠᱨᱤ ᱥᱮᱫ ᱛᱮᱦᱚᱸ ᱡᱚᱛᱚ ᱡᱤᱱᱤᱥ ᱥᱮᱫ ᱛᱮᱜᱮ
ᱦᱮᱸ ᱚᱱᱟ ᱫᱚ ᱱᱟᱥᱮᱱᱟᱜ ᱟᱵᱚ ᱦᱚᱸ ᱰᱮᱵᱷᱞᱚᱯᱢᱮᱱᱴ ᱞᱟᱜᱟᱣ ᱢᱟ ᱞᱟᱹᱠᱛᱤ ᱠᱟᱱ ᱛᱟᱵᱚᱱ ᱜᱮ ᱚᱞᱚᱜ ᱯᱟᱲᱦᱟᱣ ᱠᱟᱛᱮᱜ ᱟᱵᱚ ᱫᱚ ᱚᱝᱠᱟ ᱭᱩ ᱵᱟᱵᱟ ᱥᱤᱧ ᱧᱤᱫᱟᱹ ᱠᱚ ᱠᱟᱹᱢᱤᱭᱟ ᱟᱫᱚ ᱢᱚᱱᱮ ᱵᱟᱭ ᱢᱮᱱᱟ ᱡᱮ ᱟᱨᱦᱚᱸ ᱯᱚᱭᱥᱟᱧ ᱠᱟᱹᱣᱰᱤᱧ ᱠᱷᱚᱭ ᱠᱟᱱᱟ ᱟᱨᱦᱚᱸ ᱪᱮᱛᱟᱱ ᱥᱮᱫ ᱤᱧ ᱞᱟᱯᱷᱟᱝ ᱥᱮᱫ ᱤᱧ ᱯᱟᱲᱦᱟᱜᱼᱟ ᱚᱱᱟ ᱢᱚᱱᱮ ᱜᱮ ᱵᱟᱝ ᱦᱳᱭᱳᱜ ᱢᱟᱱᱮ ᱭᱩ ᱵᱟᱵᱟ ᱡᱮ ᱠᱚᱥᱴᱚ ᱧᱮᱞ ᱠᱟᱛᱮ
ᱦᱮᱸ
ᱡᱮ ᱱᱚᱝᱠᱟ ᱠᱤᱱ ᱠᱟᱹᱢᱤᱭᱟ ᱥᱮᱛᱟᱜ ᱨᱮᱠᱤᱱ ᱩᱰᱩᱠᱚᱜᱼᱟ ᱥᱤ ᱢᱟᱸᱡᱟᱱ ᱱᱟᱦᱟᱜ ᱠᱤ ᱨᱩᱣᱟᱹᱲᱟ ᱟᱨᱦᱚᱸ ᱯᱚᱭᱥᱟᱧ ᱢᱮᱛᱟᱭ ᱠᱤᱱᱟ ᱱᱩᱱᱟᱹᱜ ᱯᱚᱭᱥᱟ ᱞᱟᱜᱟᱜᱼᱟ ᱟᱨ ᱯᱟᱲᱦᱟᱣ ᱠᱟᱛᱷᱟ ᱫᱚ ᱠᱚᱞᱮᱡᱽ ᱠᱚᱨᱮᱱᱟᱜ ᱮᱰᱢᱤᱥᱚᱱ ᱟᱸᱡᱚᱢ ᱛᱮᱜᱮ ᱢᱟᱱᱮ ᱵᱚᱦᱚᱜ
ᱦᱮᱸ ᱦᱮᱸ ᱦᱮᱸ ᱢᱟᱱᱮ ᱮᱰᱢᱤᱥᱚᱱ ᱨᱮᱱᱟᱜ ᱡᱟᱦᱟᱸ ᱦᱳᱭ ᱦᱳᱭ ᱦᱮ ᱤᱧ ᱦᱚᱸ ᱚᱝᱠᱟ ᱤᱧ ᱡᱚᱠᱷᱚᱱ ᱠᱚᱞᱮᱡ ᱨᱤᱧ ᱴᱟᱠᱟ ᱠᱚ ᱠᱷᱚᱡ ᱠᱟᱱ ᱛᱟᱦᱮᱸᱱᱟ ᱛᱚᱷᱚᱱ ᱫᱚ ᱚᱠᱟᱨᱮ ᱧᱟᱢᱟ ᱢᱟᱱᱮ ᱦᱚᱴᱟᱛ ᱠᱚᱨᱮ ᱵᱚᱦᱚᱜ ᱨᱮ ᱟᱹᱰᱤ ᱢᱟᱨᱟᱝ ᱡᱮᱢᱚᱱ ᱤᱭᱟᱹ ᱪᱟᱯ ᱥᱤᱥᱴᱤᱢ ᱩᱱᱟᱹᱜ ᱯᱚᱭᱥᱟ ᱚᱠᱟᱨᱤᱧ ᱧᱟᱢ ᱚᱠᱟᱨᱤᱧ ᱡᱚᱜᱟᱭ ᱜᱟᱫᱟ
ᱦᱳᱭ ᱦᱳᱭ ᱟᱨᱦᱚᱸ ᱥᱟᱵᱡᱮᱠᱴ ᱚᱱᱩᱡᱟᱭᱤ ᱠᱚ ᱦᱟᱛᱟᱣ ᱜᱮᱭᱟ ᱥᱮ ᱚᱱᱟ ᱦᱚᱸ ᱟᱵᱟᱨ ᱢᱤᱫᱴᱮᱱ ᱴᱮᱱ ᱥᱮ ᱥᱟᱵᱡᱮᱠᱴᱮ ᱮᱢ ᱪᱩᱡ ᱥᱮ ᱱᱤᱡᱮᱢ ᱵᱟᱪᱷᱟᱣ ᱠᱟᱜᱼᱟ ᱡᱮ ᱤᱧ ᱫᱚᱧ ᱯᱟᱲᱦᱟᱜ ᱠᱷᱟᱱ ᱫᱚ ᱱᱚᱣᱟ ᱪᱮᱠᱟ ᱛᱤᱧ ᱯᱟᱲᱦᱟᱜᱼᱟ ᱛᱟᱨᱯᱚᱨᱮ ᱚᱱᱟ ᱠᱷᱟᱹᱛᱤᱨ ᱛᱮᱢᱟ ᱵᱮᱥᱤ ᱧᱚᱜ ᱜᱮ ᱠᱟᱹᱣᱰᱤ ᱠᱚ ᱢᱮᱱᱫᱟ
ᱦᱳᱭ ᱦᱳᱭ
ᱪᱷᱚ ᱢᱟᱥ ᱯᱚᱨᱮ ᱯᱚᱨᱮ ᱟᱵᱟᱨ ᱮᱰᱢᱤᱥᱚᱱ ᱞᱟᱜᱟᱜᱼᱟ ᱯᱷᱚᱨᱚᱢ ᱯᱷᱤᱞᱟᱯ ᱞᱟᱜᱟᱜᱼᱟ ᱢᱟᱱᱮ ᱡᱚ ᱦᱟᱹᱵᱤ ᱡᱟᱹᱵᱤ ᱦᱩᱭᱩᱜ ᱞᱟᱦᱟ ᱥᱮᱫ ᱞᱟᱯᱷᱟᱝ ᱥᱮᱫ ᱜᱮ ᱵᱟᱵᱚ ᱞᱟᱦᱟ ᱫᱟᱲᱮ ᱠᱟᱱᱟ ᱥᱮ ᱟᱨ ᱟᱵᱚ ᱢᱟ ᱮᱢᱱᱤ ᱛᱮᱜᱮ ᱨᱮᱜᱮᱡ ᱱᱟᱪᱟᱨ ᱦᱚᱲ ᱥᱮ
ᱦᱳᱭ ᱦᱳᱭ ᱟᱹᱰᱤ ᱟᱹᱰᱤ ᱠᱷᱚᱨᱪᱟ ᱢᱮᱱᱟᱜᱼᱟ ᱾
ᱛᱟᱵᱚᱱᱟ ᱦᱮᱸ
ᱦᱳᱭ ᱫᱤᱱ ᱠᱟᱹᱢᱤ ᱠᱟᱛᱮ ᱟᱹᱥᱩᱞᱚᱜ ᱦᱚᱲ ᱠᱟᱱᱟ ᱥᱮ
ᱦᱮᱸ ᱟᱨ ᱫᱤᱱᱟᱹᱢ ᱫᱤᱱ ᱭᱩ ᱵᱟᱵᱟ ᱴᱷᱮᱱ ᱢᱟᱱᱮ ᱱᱚᱣᱟ ᱩᱢᱮᱨ ᱨᱮ ᱦᱮᱡ ᱠᱟᱛᱮᱜ ᱢᱟᱱᱮ ᱴᱟᱠᱟ ᱠᱷᱚᱭ ᱡᱮ ᱫᱮᱱ ᱧᱩ ᱱᱚᱛᱮᱧ ᱪᱟᱞᱟᱜᱼᱟ ᱯᱚᱭᱥᱟ ᱵᱟᱹᱱᱩᱜ ᱟᱱ ᱛᱤᱧᱟ ᱥᱮ ᱠᱚᱞᱮᱡᱽ ᱨᱮ ᱮᱰᱢᱤᱥᱮᱱ ᱢᱟᱱᱮ ᱱᱤᱡᱮ ᱦᱚᱸ ᱫᱩᱠ ᱵᱩᱡᱷᱟᱹᱜᱼᱟ ᱡᱮ ᱱᱤᱭᱟᱹ ᱩᱢᱮᱨ ᱨᱮ ᱦᱮᱡ ᱠᱟᱛᱮ ᱟᱨᱦᱚᱸᱛ ᱭᱩ ᱛᱤᱠᱤᱱ ᱠᱟᱹᱣᱰᱤᱧ ᱠᱷᱚᱭ ᱠᱤᱱᱟ
ᱦᱩᱸ ᱫᱩᱠ ᱫᱚ ᱦᱮᱸ ᱵᱩᱡᱷᱟᱹᱜ ᱜᱤᱭᱟ ᱦᱮᱸ ᱛᱟᱦᱮᱭᱠᱷᱟᱱ ᱢᱟᱱᱮ ᱩᱱᱟᱹᱜ ᱩᱱᱟᱹᱜ ᱢᱟᱨᱟᱝ ᱦᱟᱨᱟ ᱠᱟᱛᱮ ᱩᱱᱟᱹᱜ ᱩᱢᱮᱨ ᱦᱩᱭ ᱠᱟᱛᱮ ᱨᱮᱦᱚᱸ ᱟᱨᱦᱚ ᱭᱩ ᱵᱟᱵᱟ ᱥᱮᱱᱜᱟᱱ ᱡᱟᱦᱟᱸ ᱠᱚᱞᱮᱡᱽ ᱮᱢ ᱪᱟᱞᱟᱜ ᱟᱨ ᱨᱮᱦᱚᱸᱢ ᱠᱚᱭᱮ-ᱭᱟ᱾ ᱡᱷᱚᱛᱚ ᱡᱤᱱᱛᱤᱜᱤᱢ ᱠᱷᱚᱭ ᱭᱟ ᱛᱚ ᱟᱹᱰᱤ ᱠᱷᱟᱨᱟᱯ ᱜᱮ ᱵᱩᱡᱷᱟᱹᱜ ᱜᱮᱭᱟ᱾
ᱦᱩᱸ
ᱠᱷᱚᱱ ᱢᱚᱱᱮ ᱦᱩᱭᱩᱜᱟ ᱡᱚᱫᱤ ᱭᱩ ᱵᱟᱵᱟ ᱯᱟᱥᱮ ᱨᱮ ᱟᱢ ᱛᱤᱸᱜᱩ ᱫᱟᱲᱮ ᱠᱚᱜᱼᱟᱢ ᱥᱮ ᱮᱢ ᱥᱚᱫ ᱠᱮᱭᱟᱢ ᱛᱤᱱᱟᱹᱜ ᱴᱟ ᱨᱟᱹᱥᱠᱟᱹ ᱵᱩᱡᱷᱟᱹᱣ ᱠᱚᱜᱟ ᱥᱮ
ᱦᱳᱭ ᱦᱳ ᱚᱱᱟ ᱢᱟ ᱢᱚᱡ ᱜᱮ ᱵᱩᱡᱷᱟᱹᱣ ᱠᱚᱜ ᱜᱤᱭᱟ ᱟᱨ ᱚᱱᱟ ᱢᱟ ᱟᱨ ᱟᱵᱚ ᱢᱟ ᱠᱩᱨᱩᱢᱩᱴᱩ ᱠᱚᱲᱦᱟᱜ ᱫᱚ ᱚᱱᱮ ᱢᱚᱱᱮ ᱠᱚ ᱵᱟᱹᱲᱤᱡᱚᱜ ᱛᱟᱵᱚᱱᱟ ᱭᱩ ᱵᱟᱵᱟ ᱠᱚ ᱧᱮᱞ ᱠᱟᱛᱮᱜ ᱡᱮ ᱱᱚᱝᱠᱟ ᱠᱚ ᱠᱚᱥᱴᱚᱜ ᱠᱟᱱᱟᱠᱤᱱ ᱭᱩ ᱛᱟᱹᱠᱤᱱ ᱛᱟᱨᱯᱮ ᱤᱧ ᱫᱚ ᱚᱞᱚᱜ ᱯᱟᱲᱦᱟᱜ
ᱦᱩᱸ ᱦᱩᱸ ᱢᱚᱱᱮ ᱮᱨᱮ ᱚᱱᱟ ᱥᱚᱵ ᱥᱚᱢᱚᱭ ᱜᱮ ᱚᱱᱟ ᱛᱮ ᱦᱚᱭ
ᱦᱩᱸ ᱫᱤᱭ ᱟᱯᱮ ᱥᱮᱫ ᱫᱚ ᱫᱟᱹᱭ ᱛᱟᱦᱚᱞᱮ ᱚᱱᱟ ᱪᱤᱠᱤ ᱫᱚ ᱛᱤᱱᱟᱹᱜ ᱫᱷᱟᱵᱤᱪ ᱵᱤᱫ ᱯᱟᱥᱱᱟᱣ ᱠᱟᱱᱟ
ᱪᱮᱫ ᱮᱢ ᱞᱟᱹᱭ ᱠᱤᱫᱟ ᱵᱟᱹᱧ ᱟᱸᱡᱚᱢ ᱞᱮᱼᱟ
ᱢᱮᱱᱫᱟᱹᱧ ᱟᱯᱮ ᱥᱮᱫ ᱫᱚ ᱫᱟᱹᱭ ᱛᱟᱦᱚᱞᱮ ᱚᱱ ᱛᱤᱱᱟᱹᱜ ᱫᱷᱟᱵᱤᱡ ᱯᱟᱥᱱᱟᱭ ᱠᱟᱱᱟ
ᱟᱞᱮ ᱥᱮᱫ
ᱦᱩᱭ
ᱦᱚᱸ ᱟᱞᱮ ᱥᱮᱱ ᱢᱟ ᱮᱸ ᱟᱹᱰᱤ ᱟᱹᱰᱤ ᱟᱭᱢᱟ ᱚᱝᱠᱟ ᱤᱥᱠᱩᱞ ᱛᱟᱨᱯᱚᱨ ᱠᱚᱞᱮᱡ ᱨᱮᱦᱚᱸ ᱮᱸ ᱵᱤᱭᱮᱰ ᱠᱚᱠᱚ ᱠᱚᱨᱟᱣᱮᱜᱼᱟ ᱛᱟᱯᱚᱨᱮ ᱮᱢ ᱢᱮ ᱢᱟᱥᱴᱟᱨ ᱰᱤᱜᱽᱨᱤ ᱠᱚᱠᱚ ᱠᱚᱨᱟᱣᱜᱼᱟ
ᱦᱳᱭ ᱚᱱᱮ ᱰᱚᱝᱠᱟ ᱦᱩᱰᱤᱧ ᱤᱥᱠᱩᱞ ᱠᱚᱨᱮ ᱦᱚᱸ ᱪᱤᱠᱤ ᱢᱮᱱᱟᱜ ᱜᱮᱭᱟ ᱛᱟᱦᱞᱮ
ᱦᱚᱸ ᱢᱮᱱᱟᱜᱼᱟ ᱢᱮᱱᱟᱜᱼᱟ ᱦᱩᱰᱤᱧ ᱤᱥᱠᱩᱞ ᱯᱨᱟᱭᱢᱟᱨᱤ ᱠᱷᱚᱱ ᱮᱛᱚᱦᱚᱵ ᱠᱟᱛᱮ ᱦᱟᱭ ᱤᱥᱠᱩᱞ ᱤᱥᱠᱩᱞ ᱦᱚᱸ ᱛᱟᱯᱚᱨᱮ ᱠᱚᱞᱮᱡᱽ ᱠᱚᱨᱮ ᱦᱚᱸ ᱢᱮᱱᱟᱜ ᱜᱮᱭᱟ ᱜᱨᱮᱡᱩᱭᱮᱥᱚᱱ ᱦᱚᱸᱠᱚ ᱠᱚᱨᱟᱣᱮᱫ ᱜᱮᱭᱟ ᱛᱟᱨᱯᱚᱨ ᱮᱢ ᱮ ᱦᱚᱠᱚ ᱠᱚᱨᱟᱣᱮᱜᱼᱟ
ᱚᱸ ᱚᱱᱠᱟ ᱛᱟᱹᱦᱮᱱ ᱠᱷᱟᱱ ᱢᱟ ᱢᱚᱸᱡᱽ ᱜᱮ ᱟᱨ ᱟᱞᱮᱥᱮᱫ ᱫᱚ ᱡᱮᱢᱚᱱ ᱵᱟᱹᱱᱩᱜ ᱜᱮᱥᱮ ᱦᱩᱰᱤᱧ ᱠᱩᱞ ᱠᱚᱨᱮ ᱦᱚᱸ ᱵᱟᱹᱱᱩᱜ ᱜᱮ ᱟᱨ ᱱᱚᱝᱠᱟ ᱢᱟᱨᱟᱝ ᱤᱥᱠᱩᱞ ᱠᱚᱨᱮ ᱢᱟ ᱵᱟᱹᱱᱩᱜ ᱜᱮ ᱟᱨᱥᱤ ᱟᱞᱮᱢᱟ ᱠᱚᱞᱮᱡ ᱠᱚᱨᱮ ᱦᱚᱸ ᱥᱟᱱᱟᱢ ᱠᱚᱞᱮᱡ ᱨᱮᱫᱚ ᱵᱟᱹᱱᱩᱜᱼᱟ ᱢᱤᱫ ᱵᱟᱨ ᱠᱚᱞᱮᱡ ᱠᱚᱨᱮ ᱢᱮᱱᱟᱜᱼᱟ ᱟᱨᱠᱤ
ᱚ ᱟᱪᱪᱷᱟ
ᱟᱞᱮ ᱥᱮᱫ ᱫᱚ ᱩᱱᱟᱹᱜ ᱵᱟᱝ ᱯᱟᱥᱱᱟᱣ ᱟᱠᱟᱱ ᱜᱮᱭᱟ ᱟᱨᱠᱤ
ᱚ ᱚ ᱤᱧ ᱦᱚᱸ ᱤᱧ ᱦᱚᱸᱚᱸ ᱥᱟᱱᱛᱟᱲᱤ ᱛᱮᱜᱮ ᱮ ᱢᱮ ᱠᱚᱢᱯᱞᱤᱤᱴ ᱟᱠᱟᱫᱼᱟ
ᱚ ᱚᱱᱟ ᱢᱟ ᱵᱮᱥ ᱠᱟᱛᱷᱟ ᱜᱮ ᱤᱧᱟᱹᱜ ᱢᱟ ᱥᱟᱱᱛᱟᱞᱤᱮ ᱢᱟᱱᱮ ᱤᱭᱟᱹ ᱤᱪᱪᱷᱟᱹ ᱢᱟ ᱛᱟᱦᱮᱸᱠᱟᱱ ᱛᱤᱧ ᱟᱨ ᱱᱤᱡᱮ ᱢᱟ ᱚᱲᱟᱜ ᱨᱮ ᱱᱚᱝᱠᱟ ᱞᱟᱹᱴᱩ ᱦᱚᱲ ᱠᱚ ᱵᱟᱝᱠᱚ ᱛᱟᱦᱮᱱ ᱠᱷᱟᱱ ᱚᱠᱚᱭ ᱞᱮᱭ ᱥᱮᱬᱟ ᱟᱵᱚᱱᱟ ᱡᱮ ᱠᱚᱞᱮᱡ ᱪᱮᱫ ᱞᱮᱠᱟ ᱤᱭᱟ ᱥᱟᱵᱡᱮᱴ ᱟᱜᱮ ᱧᱮᱞ ᱦᱩᱭᱩᱜᱟ ᱛᱟᱨ ᱯᱚᱨᱮ ᱯᱷᱚᱨᱚᱢ ᱯᱷᱤᱞᱟᱯ ᱦᱩᱭᱩᱜᱟ ᱩᱱᱟᱹᱜ ᱢᱟ ᱵᱟᱝ ᱛᱟᱦᱮᱸ ᱠᱟᱱᱟ ᱥᱮ ᱦᱮᱸ ᱚᱱᱠᱟ ᱦᱩᱭᱱᱟ ᱯᱚᱨᱟᱱ ᱫᱟ ᱩᱱᱟᱹᱜ ᱴᱟᱠᱟ ᱠᱟᱛᱮ ᱯᱷᱚᱨᱚᱢ ᱮᱭ ᱯᱷᱤᱞᱤᱢ ᱠᱤᱫᱟ ᱟᱨᱦᱚ ᱢᱟᱱᱮ ᱵᱟᱨᱭᱟ ᱯᱤᱭᱥ ᱠᱚᱞᱮᱡ ᱨᱮ ᱯᱷᱚᱨᱚᱢ ᱯᱷᱤᱞᱟᱯ ᱦᱚᱸ ᱱᱤᱡᱮ ᱛᱮ ᱩᱭᱦᱟᱹᱨ ᱞᱟᱜᱟᱜᱼᱟ ᱥᱮ
ᱦᱮᱸ ᱦᱮᱸ ᱦᱮᱸ ᱩᱭᱦᱟᱹᱨ ᱫᱚ ᱞᱟᱜᱟᱜ ᱜᱮᱭᱟ ᱦᱳᱭ
ᱪᱤᱠᱟᱛᱮ ᱯᱷᱚᱨᱚᱢ ᱯᱷᱤᱞᱟᱯᱼᱟ ᱵᱟᱨᱭᱟ ᱯᱮᱭᱟ ᱠᱚᱞᱮᱡ ᱨᱮ ᱩᱱᱟᱹᱜ ᱜᱮ ᱠᱟᱹᱣᱰᱤ ᱞᱟᱜᱟᱣ ᱟ ᱵᱚᱱᱟ ᱥᱮ
ᱦᱮᱸ ᱦᱳᱭ ᱦᱳᱭ
ᱟᱫᱚ ᱤᱧ ᱢᱟ ᱵᱟᱝᱞᱟ ᱢᱤᱰᱤᱭᱟᱢ ᱛᱮᱜᱮᱧ ᱪᱮᱫ ᱠᱟᱱ ᱪᱤᱠᱤ ᱢᱟ ᱚᱝᱠᱟ ᱤᱭᱟᱹ ᱠᱷᱟᱹᱛᱤᱨ ᱤᱧ ᱥᱮᱬᱟ ᱟᱠᱟᱫᱟ ᱟᱹᱰᱤ ᱫᱤᱱ ᱠᱷᱚᱱ ᱠᱩᱨᱩᱢᱩᱴᱩ ᱛᱟᱦᱮᱸ ᱠᱟᱱᱟ ᱡᱮ ᱥᱮᱬᱟ ᱞᱟᱹᱠᱛᱤ ᱠᱟᱱ ᱜᱮᱭᱟ ᱟᱵᱚᱣᱟᱜ ᱟᱭᱳ ᱟᱲᱟᱝ ᱠᱟᱱ ᱛᱟᱵᱚᱱᱟ
ᱟᱵᱚᱣᱟᱜ ᱟᱭᱳ ᱟᱲᱟᱝ ᱦᱮᱸ ᱥᱮ ᱦᱩᱸ ᱦᱩᱸ ᱚᱱᱟ ᱫᱚ ᱥᱮᱬᱟ ᱞᱟᱹᱠᱛᱤ ᱠᱟᱱᱟ
ᱦᱮᱸ
ᱤᱧ ᱦᱚ ᱢᱟᱱᱮ ᱦᱩᱰᱤᱧ ᱠᱷᱚᱱ ᱫᱚ ᱚ ᱟᱪᱪᱷᱟ ᱟᱪᱪᱷᱟ ᱚᱱᱟᱢᱟ ᱟᱹᱰᱤ ᱱᱟᱯᱟᱭ ᱠᱟᱛᱷᱟ
ᱦᱩᱸ
ᱩᱸ ᱯᱨᱟᱭᱢᱟᱨᱤ ᱠᱷᱚᱱ ᱦᱟᱭ ᱤᱥᱠᱩᱞ ᱫᱷᱟᱹᱵᱤᱡ ᱫᱚ ᱵᱟᱝᱞᱟ ᱢᱤᱰᱤᱭᱟᱢ ᱛᱮᱜᱮᱧ ᱯᱟᱲᱦᱟᱣ ᱟᱠᱟᱱᱟ ᱛᱟᱯᱚᱨᱮ ᱡᱚᱠᱷᱚᱱ ᱠᱚᱞᱮᱡ ᱨᱤᱧ ᱮᱰᱢᱤᱥᱚᱱ ᱮᱱᱟ ᱛᱚᱠᱷᱚᱱ ᱪᱤᱠᱤᱧ ᱦᱟᱛᱟᱣ ᱠᱟᱜᱼᱟ ᱱᱤᱡᱮᱨ ᱠᱩᱨᱩᱢᱩᱴᱩ ᱛᱟᱦᱮᱸ ᱠᱟᱱᱟ ᱡᱮ ᱤᱧ ᱥᱮᱬᱟ ᱛᱮᱜᱮ ᱦᱩᱭ ᱤᱧᱟᱹ ᱚᱞᱪᱤᱠᱤᱧ ᱥᱮᱬᱟᱭ ᱜᱮᱭᱟ ᱛᱟᱯᱚᱨᱮ ᱚᱝᱠᱟ ᱯᱚᱛᱚᱵ ᱠᱚ ᱯᱩᱛᱷᱤ ᱯᱚᱛᱚᱵ ᱠᱩᱧ ᱠᱤᱨᱤᱧ ᱠᱮᱫᱼᱟ ᱛᱟᱨᱯᱚᱨᱮ ᱤᱧ ᱚᱲᱟᱜ ᱨᱮᱜᱤᱧ ᱥᱮᱬᱟ ᱠᱮᱜᱟ ᱛᱟᱨᱯᱚᱨᱮ ᱚᱠᱷᱚᱲ ᱠᱩ ᱡᱚᱛᱚ ᱠᱤᱪᱷᱩ ᱥᱮᱬᱟ ᱠᱮᱫ ᱠᱷᱟᱡ ᱦᱮᱸ ᱫᱟᱲᱮᱭᱟᱜ ᱠᱟᱹᱧ ᱛᱟᱯᱚᱨ ᱢᱟᱱᱮ ᱤᱧ ᱵᱩᱡᱷᱟᱹᱣ ᱠᱮᱜ ᱤᱧ ᱡᱮ ᱫᱟᱲᱮᱭᱟᱜ ᱟᱹᱧ ᱟᱹᱞᱤᱧ ᱫᱚ ᱦᱟᱛᱟᱣ ᱞᱮᱜ ᱠᱚᱞᱮᱡᱽ ᱞᱤᱧ ᱦᱟᱛᱟᱣ ᱠᱮ ᱦᱩ
ᱠᱟᱹᱢᱤ ᱛᱟᱦᱮᱱ ᱨᱮᱦᱚᱸ ᱟᱵᱚᱱ ᱢᱟᱱᱮ ᱵᱚᱱ ᱪᱮᱫ ᱫᱟᱲᱮᱭᱟᱜ ᱜᱮᱭᱟ ᱟᱵᱚᱣᱟᱜ ᱡᱩᱫᱤ ᱢᱚᱱᱮ ᱨᱮᱱᱟᱜ ᱡᱳᱨ ᱛᱟᱦᱮᱱᱟ ᱡᱮ ᱚᱱᱟ ᱤᱧᱫᱚᱧ ᱥᱮᱬᱟᱭ ᱜᱮᱭᱟ ᱚᱱᱟ ᱡᱤᱱᱤᱥ ᱛᱟᱦᱮᱸ
ᱦᱮᱸ ᱢᱚᱱᱮᱨ ᱡᱩᱫᱤ ᱩᱱᱟᱹᱜᱴᱟ ᱠᱩᱨᱩᱴᱩ ᱛᱟᱦᱮᱱᱟ ᱦᱮᱸ ᱦᱮᱸ ᱮᱠᱫᱚᱢ ᱡᱟᱦᱟᱱ ᱡᱤᱱᱤᱥ ᱡᱚᱛᱚ ᱡᱤᱱᱤᱥ ᱨᱮᱱᱟᱜ ᱜᱮ ᱡᱩᱫᱤ ᱱᱤᱡᱮᱨᱟᱜ ᱠᱩᱨᱩᱢᱩᱴᱩ ᱛᱟᱦᱮᱱᱟ ᱥᱮ ᱚᱱᱠᱟ ᱵᱟᱝ ᱵᱟᱲᱟᱭ ᱮᱢᱚᱱ ᱠᱳᱱᱳ ᱡᱤᱱᱤᱥ ᱜᱮ ᱵᱟᱹᱱᱩᱜᱼᱟ
ᱦᱳᱭ ᱡᱮ ᱵᱟᱹᱧ ᱫᱟᱲᱮᱭᱟᱜᱼᱟ ᱢᱟᱱᱮ ᱞᱟᱦᱟ ᱨᱮᱜᱮ ᱵᱚᱱ ᱩᱭᱦᱟᱹᱨᱟ ᱡᱮ ᱱᱚᱣᱟ ᱱᱚᱣᱟᱧ ᱫᱟᱲᱮᱭᱟᱜᱼᱟ ᱥᱮ ᱵᱟᱝ ᱠᱤᱱᱛᱩ ᱪᱮᱥᱴᱟ ᱠᱟᱛᱮᱜ ᱵᱚᱱ ᱧᱮᱞ ᱞᱮᱠᱷᱟᱱ ᱚ ᱱᱚᱣᱟ ᱠᱟᱹᱢᱤ ᱠᱟᱱᱟ ᱱᱚᱣᱟ ᱢᱟᱧ ᱫᱟᱲᱮᱭᱟᱜ
ᱦᱮᱸ ᱚᱱᱟ ᱫᱚ ᱡᱚᱠᱷᱚᱱ ᱢᱤᱫᱴᱟᱝ ᱠᱟᱹᱢᱤ ᱡᱟᱦᱟᱱ ᱡᱤᱱᱤᱥ ᱠᱟᱹᱢᱤ ᱜᱮ ᱪᱮᱫ ᱯᱚᱨᱮ ᱫᱚ ᱵᱩᱡᱷᱟᱹᱜᱼᱟ ᱡᱮ ᱛ ᱱᱚᱣᱟ ᱠᱟᱹᱢᱤ ᱱᱚᱣᱟ ᱠᱚᱢᱤ ᱢᱟ ᱥᱚᱦᱚᱡᱽ ᱜᱮ ᱱᱚᱜ ᱱᱚᱭ ᱛᱢ ᱫᱟᱲᱮᱭᱟᱫᱟ ᱠᱟᱹᱢᱤ ᱫᱚ ᱡᱚᱛᱚᱠᱷᱚᱱ ᱵᱟᱢ ᱟᱬᱜᱚᱱ ᱠᱟᱱᱟ ᱛᱚᱠᱷᱚᱱ ᱫᱚ ᱟᱹᱰᱤ ᱟᱱᱮ ᱡᱚᱴᱤᱞ ᱜᱮ ᱵᱩᱡᱷᱟᱹᱜᱼᱟ ᱱᱚᱣᱟ ᱠᱟᱹᱢᱤ ᱦᱚᱸ᱾ ᱵᱟᱹᱧ ᱫᱟᱲᱮᱭᱟᱜᱼᱟ ᱥᱮ ᱪᱮᱫ ᱦᱩᱸ
ᱦᱳ ᱦᱮᱸᱛᱚ ᱴᱷᱤᱠ ᱜᱮᱭᱟ ᱫᱟᱹᱭ ᱛᱟᱦᱞᱮ ᱚᱠᱛᱚ ᱠᱚᱦᱚᱸ ᱟᱹᱰᱤ ᱜᱟᱱ ᱦᱩᱭᱳᱱᱟ ᱯᱚᱨᱮ ᱜᱟᱞᱢᱟᱨᱟᱣ ᱦᱩᱭᱩᱜᱼᱟ ᱦᱳᱭ ᱴᱷᱤᱠ ᱜᱮᱭᱟ
ᱦᱮᱸ ᱴᱷᱤᱠ ᱜᱮᱭᱟ ᱦᱮᱸ